ᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ ᱟᱨ ᱜᱚᱡ ᱟᱨ ᱜᱚᱝᱠᱮ᱾ ᱦᱟᱭ ᱜᱚᱝᱠᱮ ᱱᱤᱛ ᱵᱮᱲᱟ ᱫᱚ ᱱᱟᱯᱟᱭ ᱜᱮ᱾ ᱟᱨ ᱜᱚᱝᱠᱮ ᱟᱢ ᱜᱮ ᱪᱮᱫ ᱞᱮᱠᱟ ᱢᱮᱱᱟᱜ ᱠᱟᱜ ᱢᱮᱭᱟ?
ᱜᱚᱝᱠᱮ ᱤᱧ ᱦᱚᱸ ᱱᱟᱯᱟᱭ ᱵᱟᱲᱟ ᱜᱮ᱾ ᱡᱚᱢ ᱵᱟᱲᱟ ᱠᱮᱭᱟ ᱵᱤᱱ?
ᱦᱳᱭ ᱜᱚᱝᱠᱮ ᱛᱮᱦᱮᱧ ᱫᱚ ᱡᱚᱢ ᱵᱟᱲᱟ ᱦᱩᱭ ᱱᱟ ᱟᱫᱚᱼᱼ ᱟᱨ ᱜᱚᱝᱠᱮ ᱛᱟᱦᱚᱞᱮ ᱟᱯᱮ ᱡᱚᱢ ᱵᱟᱲᱟ ᱠᱮᱜ-ᱟ ᱯᱮ?
ᱦᱳᱭ ᱜᱚᱝᱠᱮ ᱱᱤᱛ ᱜᱮ ᱜᱚᱝᱠᱮ ᱛᱚᱵᱮ ᱚᱲᱟᱜ ᱥᱮᱫ ᱨᱮᱫᱚ ᱱᱟᱯᱟᱭ ᱵᱟᱲᱟ ᱜᱮᱛᱚ?
ᱦᱳᱭ ᱜᱚᱝᱠᱮ ᱢᱤᱫ ᱵᱮᱲᱟ ᱫᱚ ᱥᱟᱱᱟᱢ ᱦᱚᱲ ᱜᱮ ᱱᱟᱯᱟᱭ ᱜᱮ ᱢᱮᱱᱟᱜ ᱟᱠᱟᱜ ᱠᱚᱣᱟ᱾ ᱟᱪᱪᱷᱟ ᱜᱚᱝᱠᱮ ᱪᱮᱜ ᱠᱚᱯᱮ ᱩᱛᱩ ᱞᱮᱫ ᱛᱟᱦᱮᱸᱜ-ᱟ ᱡᱚ?
ᱜᱚᱝᱠᱮ ᱛᱮᱦᱮᱧ ᱫᱚ ᱟᱨ ᱥᱚᱣᱟᱵᱤᱱ ᱟᱨ ᱫᱟᱹᱞ᱾
ᱦᱚᱸᱭ᱾ ᱦᱚᱭ ᱜᱚᱝᱠᱮ᱾
ᱜᱚᱝᱠᱮ ᱛᱚᱵᱮ ᱟᱛᱩ ᱥᱮᱫ ᱨᱮᱫᱚ ᱪᱟᱥ ᱵᱟᱥ ᱠᱟᱢᱤ ᱫᱚ ᱞᱟᱦᱟ ᱤᱫᱤ ᱭᱮᱱᱟ ᱥᱮ ᱟᱹᱣᱨᱤ ᱭᱟᱱ?
ᱫᱚ ᱟᱞᱮ ᱥᱮᱫ ᱫᱚ ᱜᱚᱝᱠᱮ ᱠᱟᱹᱴᱤᱡ ᱛᱟᱭᱚᱢ ᱧᱚᱜ ᱠᱟᱱᱟ ᱟᱫᱚᱼᱼ ᱮᱨ ᱟᱯᱷᱚᱨ ᱠᱚᱫᱚ ᱞᱮ ᱞᱟᱦᱟ ᱧᱚᱜ ᱠᱟᱜ ᱜᱮᱭᱟ ᱢᱮᱱᱠᱷᱟᱱ ᱱᱚᱜ-ᱚᱭ ᱫᱟᱜ ᱡᱟᱹᱲᱤ ᱟᱵᱚᱼᱼ ᱪᱟᱸᱫᱳ ᱵᱚᱸᱜᱟ ᱵᱟᱭ ᱫᱟᱜ ᱡᱟᱹᱲᱤ ᱭᱟᱵᱚᱱ ᱠᱟᱱᱟ ᱡᱟᱦᱟᱸ ᱠᱷᱟᱹᱛᱤᱨᱼᱼ ᱚᱸ ᱱᱚᱣᱟ ᱨᱚᱦᱚᱭ ᱠᱟᱹᱢᱤ ᱦᱚᱨᱟ ᱫᱚ ᱠᱟᱹᱴᱤᱡ ᱮ ᱛᱟᱭᱚᱢ ᱧᱚᱜ ᱟᱠᱟᱱᱟ᱾
ᱟᱪᱪᱷᱟ ᱜᱚᱝᱠᱮ᱾
ᱟᱨ ᱜᱚᱝᱠᱮ ᱛᱟᱦᱞᱮ‌ ᱟᱯᱮ ᱥᱮᱫ ᱫᱚ ᱱᱚᱣᱟ ᱪᱟᱥ ᱠᱟᱢᱤ ᱫᱚ ᱛᱤᱱᱟᱹᱜ ᱥᱟᱜᱤᱧ ᱠᱮᱜ-ᱟ ᱯᱮ?
ᱜᱚᱝᱠᱮ ᱟᱞᱮ ᱥᱮᱫ ᱦᱚᱸ ᱚᱱᱠᱟ ᱜᱮ ᱫᱟᱜ ᱡᱟᱹᱲᱤ ᱨᱮᱱᱟᱜ ᱚᱵᱷᱟᱵᱽ ᱠᱷᱟᱹᱛᱤᱨ ᱛᱮ ᱟᱨᱤᱭᱟᱜ-ᱟ ᱱᱤᱛ ᱦᱚᱸ᱾
ᱦᱳᱭ ᱦᱳᱭ᱾
ᱜᱚᱝᱠᱮ ᱛᱚᱵᱮ ᱟᱯᱮ ᱚᱱᱛᱮ ᱫᱚ ᱥᱤᱭᱩᱜ ᱠᱚᱨᱮ ᱱᱟᱜ ᱵᱮᱵᱚᱥᱛᱷᱟ ᱫᱚ ᱪᱮᱫ ᱞᱮᱠᱟ ᱱᱮᱛᱟᱨ ᱦᱚᱸ ᱰᱟᱝᱨᱤ ᱠᱟᱲᱟ ᱛᱮ ᱛᱮ ᱟᱨ ᱱᱟᱦᱟᱜ ᱴᱨᱟᱠᱚᱨ ᱴᱟᱠᱴᱚᱨ ᱛᱮ
ᱦᱳᱭ ᱜᱚᱝᱠᱮ ᱟᱞᱮ ᱥᱮᱫ ᱫᱚ ᱟᱹᱛᱷᱟᱹᱱ ᱠᱚ ᱫᱚ ᱱᱚᱝᱠᱟ ᱡᱟᱦᱟᱸᱭ ᱠᱚᱣᱟᱜ ᱠᱟᱹᱣᱰᱤ ᱠᱚ ᱚᱱᱠᱟ ᱵᱟᱹᱱᱩᱜ ᱠᱟᱫᱟ ᱟᱫᱚ ᱩᱱᱠᱩ ᱠᱚᱫᱚ ᱩᱱᱠᱩᱼᱼ ᱩᱸᱜ ᱰᱟᱝᱜᱽᱨᱤ ᱠᱚᱛᱮ ᱠᱚ ᱥᱤ ᱵᱟᱲᱟᱭ ᱜᱮᱭᱟ ᱟᱫᱚ ᱡᱟᱦᱟᱸᱭ ᱠᱚᱡ ᱴᱩ ᱠᱟᱣᱰᱤ ᱠᱚ ᱢᱮᱱᱟᱜ ᱠᱟᱫ ᱛᱟᱠᱚᱣᱟ ᱩᱱᱠᱩᱼᱼ ᱱᱩᱠᱩ ᱫᱚ ᱱᱚᱜ-ᱚᱭ ᱱᱟᱦᱟᱸᱜ ᱡᱟᱦᱟᱸ ᱴᱮᱠᱴᱟᱨ ᱠᱚ ᱢᱮᱱᱟᱜ ᱠᱟᱫᱟ ᱴᱮᱠᱴᱟᱨ ᱠᱚ᱾ ᱱᱚᱶᱟ ᱠᱚᱛᱮ ᱜᱮᱠᱚ ᱮᱸ ᱪᱟᱥ ᱜᱮᱭᱟ ᱥᱤ ᱵᱟᱲᱟᱭ ᱜᱮᱭᱟ᱾
ᱟᱪᱷᱟ ᱜᱚᱝᱠᱮ᱾
ᱟᱪᱪᱷᱟ ᱜᱚᱝᱠᱮ ᱟᱯᱮ ᱥᱮᱫ ᱫᱚ ᱪᱮᱫ ᱠᱚ ᱥᱮᱨᱢᱟ ᱨᱮ ᱛᱤᱱ ᱡᱮᱠᱷᱟ ᱠᱚ ᱪᱟᱥ ᱜᱮᱭᱟ?
ᱜᱚᱝᱠᱮ ᱟᱞᱮ ᱥᱮᱫ ᱫᱚ ᱥᱚᱴ ᱥᱮᱨᱢᱟ ᱨᱮ ᱵᱟᱨ ᱡᱮᱠᱷᱟ ᱪᱟᱥ ᱦᱩᱭᱩᱜ-ᱟ᱾ ᱟᱨ ᱡᱟᱦᱟᱸ ᱱᱚᱣᱟ ᱫᱟᱜ ᱡᱟᱹᱲᱤ ᱫᱤᱱ ᱢᱟ ᱟᱵᱚ ᱡᱟᱦᱟᱸ ᱦᱩᱲᱩ ᱜᱚᱵᱚᱱ ᱪᱟᱥ ᱜᱮᱭᱟ᱾ ᱟᱨ ᱡᱟᱦᱟᱸ ᱚᱱᱟ ᱠᱷᱟᱨᱤᱯ ᱥᱚ ᱯᱷᱚᱥᱚᱞ ᱥᱮ ᱪᱮᱫ ᱱᱚᱶᱟ ᱥᱤᱛᱩᱝ ᱫᱤᱱ ᱡᱟᱦᱟᱸ ᱴᱟᱜ ᱠᱚ ᱪᱟᱥ ᱫᱟ᱾ ᱚᱱᱟ ᱫᱚ ᱠᱤᱪᱷᱩ ᱡᱟᱭᱜᱟ ᱨᱮ ᱦᱩᱲᱩ ᱦᱚᱸᱠᱚ ᱪᱟᱥ ᱜᱮᱭᱟ ᱛᱩᱨᱵᱩᱪ ᱠᱚᱦᱚᱸ ᱠᱚ ᱪᱟᱥ ᱜᱮᱭᱟ᱾ ᱟᱨ ᱱᱚᱣᱟ ᱥᱩᱨᱡᱚ ᱢᱩᱠᱷᱤ ᱠᱚ ᱵᱷᱟᱹᱫᱟᱹᱭ ᱠᱚ ᱱᱚᱣᱟ ᱠᱚ ᱦᱚᱸ ᱠᱚ ᱪᱟᱥ ᱜᱮᱭᱟ
ᱦᱩᱭ, ᱟᱪᱪᱷᱟ ᱜᱚᱝᱠᱮ ᱟᱯᱮ ᱥᱮᱫ ᱫᱚ ᱫᱟᱜ ᱠᱚᱨᱮ ᱠᱚ ᱱᱟᱜ ᱚᱱᱠᱟ ᱟᱱᱟᱴ ᱠᱚ ᱧᱮᱞ ᱵᱟᱲᱟᱜ ᱜᱮᱭᱟ ᱥᱮ ᱵᱟᱝ
ᱜᱚᱝᱠᱮ ᱟᱞᱮ ᱥᱮᱫ ᱫᱚ ᱚᱱᱛᱮ ᱫᱟᱜ ᱠᱚᱨᱮᱱᱟᱜ ᱚᱱᱠᱟᱱ ᱟᱱᱟᱴ ᱫᱚ ᱵᱟᱹᱱᱩᱜᱼᱟ ᱡᱮᱢᱚᱱ ᱵᱟᱹᱫᱽ ᱠᱚᱨᱮ ᱥᱟᱢ ᱢᱟᱨᱥᱟᱞ ᱠᱚ ᱢᱮᱱᱟᱜᱼᱟ ᱛᱟᱨ ᱯᱚᱨ ᱟᱹᱛᱩ ᱫᱷᱟᱨᱮ ᱛᱮ ᱱᱚᱣᱟ ᱥᱩᱵᱚᱨᱱᱚ ᱨᱮᱠᱷᱟ ᱱᱟᱹᱭ ᱞᱤᱸᱜᱤ ᱪᱟᱞᱟᱣ ᱟᱠᱟᱱᱟ ᱚᱸᱰᱮ ᱠᱚ ᱚᱸᱰᱮ ᱫᱟᱜ ᱨᱟᱠᱟᱵ ᱨᱮᱱᱟᱜ ᱵᱮᱵᱚᱥᱛᱷᱟ ᱢᱮᱱᱟᱜᱼᱟ ᱚᱱᱟ ᱠᱚ ᱚᱱᱟ ᱠᱚᱛᱮ ᱜᱮ ᱫᱟᱜ ᱱᱟᱜ ᱚᱝᱠᱟᱱ ᱥᱳᱢᱚᱥᱥᱟ ᱫᱚ ᱵᱟᱝ ᱧᱮᱞᱚᱜ-ᱟ ᱪᱟᱥ ᱫᱚ ᱱᱟᱯᱟᱭ ᱛᱮᱜᱮ ᱦᱩᱭᱩᱜ-ᱟ
ᱦᱳᱭ ᱟᱹᱰᱤ ᱢᱚᱸᱡᱽ, ᱟᱪᱪᱷᱟ ᱜᱚᱝᱠᱮ ᱟᱯᱮ ᱥᱮᱫ ᱫᱚ ᱱᱚᱣᱟ ᱦᱩᱲᱩ ᱠᱚ ᱠᱚ ᱪᱟᱥ ᱜᱮᱭᱟ ᱤᱱᱟᱹ ᱵᱟᱫ ᱠᱟᱛᱮᱫ ᱟᱨᱦᱚᱸ ᱟᱱᱟᱡᱽ ᱯᱟᱹᱛᱤ ᱪᱮᱫ ᱱᱚᱝᱠᱟ ᱱᱟᱜ ᱪᱮᱫ ᱠᱚ ᱠᱚ ᱪᱟᱥ ᱜᱮᱭᱟ
ᱜᱚᱝᱠᱮ ᱟᱱᱟᱡᱽ ᱯᱚᱹᱛᱤ ᱟᱱᱟᱡᱽ ᱯᱟᱹᱛᱤ ᱞᱟᱹᱭ ᱞᱮᱠᱷᱟᱱ ᱞᱟᱹᱭ ᱞᱮᱠᱷᱟᱱ ᱫᱚ ᱚᱱᱟ ᱰᱟᱹᱦᱤ ᱠᱚᱨᱮ ᱥᱮ ᱚᱱᱟ ᱵᱟᱲᱜᱮ ᱫᱷᱟᱨᱮ ᱠᱚᱨᱮ ᱵᱟᱹᱫᱽ ᱠᱚᱨᱮ ᱚᱱᱟ ᱢᱟᱞᱦᱟᱱ ᱠᱚ ᱛᱟᱨᱯᱚᱨ ᱱᱚᱣᱟ ᱡᱷᱤᱸᱜᱟᱹ ᱴᱟᱢᱟᱴᱩᱨ, ᱯᱚᱴᱚᱞ ᱦᱚᱸᱜᱼᱚ ᱱᱚᱝᱠᱟ ᱱᱟᱜ ᱥᱚᱵᱡᱤ ᱠᱚ ᱪᱟᱥᱟ
ᱦᱳᱭ ᱜᱚᱝᱠᱮ ᱛᱟᱞᱦᱮ ᱜᱚᱝᱠᱮ ᱟᱯᱮ ᱥᱮᱫ ᱫᱚ ᱱᱚᱣᱟ ᱦᱮᱸ ᱡᱟᱦᱟᱸ ᱯᱮ ᱪᱟᱥ ᱠᱮᱭᱟ ᱞᱟᱹᱭ ᱠᱮᱜ-ᱟᱢ ᱴᱟᱢᱟᱴᱳᱨ ᱠᱚ ᱦᱮᱸ ᱱᱚᱜᱼᱚᱱᱟ ᱠᱚ ᱟᱯᱮ ᱫᱚ ᱡᱚᱢ ᱵᱟᱠᱷᱨᱟ ᱛᱮ ᱯᱮ ᱪᱟᱥ ᱜᱮᱭᱟ ᱥᱮ ᱵᱟᱡᱟᱨ ᱠᱚᱨᱮ ᱱᱚᱝᱠᱟ ᱟᱹᱠᱷᱨᱤᱧ ᱦᱚᱸ ᱯᱮ ᱟᱹᱠᱷᱨᱤᱧ ᱵᱟᱲᱟᱭ ᱜᱮᱭᱟ
ᱜᱚᱝᱠᱮ ᱱᱚᱣᱟ ᱫᱚ ᱟᱸᱜ ᱡᱷᱚᱛᱚ ᱦᱚᱲ ᱫᱚ ᱟᱠᱷᱨᱤᱧ ᱵᱟᱠᱷᱨᱟ ᱛᱮᱫᱚ ᱵᱟᱠᱚ ᱪᱟᱥᱟ ᱠᱤᱪᱷᱩ ᱜᱟᱱ ᱫᱚ ᱟᱠᱚ ᱱᱤᱡᱮᱨ ᱚᱲᱟᱜ ᱨᱮ ᱥᱚᱝᱥᱟᱨ ᱪᱟᱞᱟᱜ ᱞᱟᱹᱜᱤᱫ ᱠᱚ ᱪᱟᱥᱟ ᱟᱨ ᱠᱤᱪᱷᱩ ᱚᱝᱠᱟ ᱢᱤᱫ ᱵᱟᱨ ᱦᱚᱲ ᱢᱮᱱᱟᱜ ᱠᱚᱣᱟ ᱡᱟᱦᱟᱸ ᱫᱚ ᱟᱠᱚᱣᱟᱜ ᱥᱚᱝᱥᱟᱨ ᱠᱷᱚᱱᱟᱜ ᱟᱸ ᱥᱚᱝᱥᱟᱨ ᱢᱟ ᱪᱟᱞᱟᱜ ᱛᱟᱠᱚᱣᱟ ᱥᱟᱶᱛᱮ ᱯᱩᱭᱥᱟᱹ ᱩᱯᱟᱨᱡᱚᱱ ᱴᱟᱠᱟ ᱩᱯᱟᱨᱡᱚᱱ ᱞᱟᱹᱜᱤᱫ ᱛᱮ ᱠᱚ ᱪᱟᱥ ᱜᱮᱭᱟ
ᱦᱳᱭ ᱜᱚᱝᱠᱮ ᱟᱹᱰᱤ ᱢᱚᱡᱽ ᱦᱳᱭ ᱜᱚᱝᱠᱮ ᱟᱞᱮ ᱦᱚᱸ ᱟᱱᱟᱡᱽ ᱯᱟᱹᱛᱤ ᱞᱤᱨ ᱞᱮᱠᱟ ᱛᱮ ᱫᱚ ᱚᱱᱟ ᱡᱟᱦᱟᱸ ᱠᱚᱢ ᱢᱮᱱ ᱠᱮᱜᱼᱟ ᱱᱚ-ᱚᱱᱟ ᱯᱚᱴᱚᱞ ᱠᱚ, ᱵᱮᱸᱜᱟᱲ ᱠᱚ, ᱢᱟᱹᱨᱤᱪ ᱠᱚ ᱦᱮᱸ ᱛᱩᱲᱤ ᱠᱚ ᱛᱤᱞᱢᱤᱧ ᱠᱚ ᱵᱟᱫᱟᱢ ᱠᱚ ᱱᱚᱜᱼᱚᱱᱟ ᱠᱚ ᱞᱮ ᱪᱟᱥ ᱵᱟᱲᱟᱭ ᱜᱮᱭᱟ ᱟᱫᱚ ᱡᱚᱢ ᱵᱟᱠᱷᱨᱟ ᱠᱤᱪᱷᱩ ᱚᱲᱟᱜ ᱞᱟᱹᱜᱤᱫ ᱫᱚᱦᱚ ᱠᱟᱜ ᱦᱩᱭᱩᱜ ᱜᱮᱭᱟ ᱟᱨ ᱠᱤᱪᱷᱩ ᱫᱚ ᱦᱚᱸᱜ-ᱚᱱᱟ ᱟᱠᱷᱨᱤᱧ ᱵᱟᱲᱟᱭ ᱦᱩᱭᱩᱜ ᱜᱮᱭᱟ ᱟᱞᱮ ᱥᱮᱫ ᱫᱚ ᱦᱟᱯᱛᱟ ᱦᱟᱯᱛᱟ ᱮᱱᱛᱮᱫ ᱱᱚᱣᱟ ᱦᱟᱹᱴᱭᱟᱹ ᱠᱚ ᱦᱩᱭᱩᱜ ᱜᱮᱭᱟ ᱛᱚ ᱚᱸᱰᱮ ᱟᱠᱷᱨᱤᱧ ᱵᱟᱲᱟᱭ ᱦᱩᱭᱩᱜ ᱜᱮᱭᱟ, ᱦᱳᱭ
ᱟᱪᱪᱷᱟ ᱜᱚᱝᱠᱮ ᱜᱚᱝᱠᱮ ᱛᱚᱵᱮ ᱟᱯᱮ ᱥᱮᱫ ᱫᱚ ᱪᱟᱥ ᱞᱟᱹᱜᱤᱫ ᱫᱟᱜ ᱠᱚᱨᱮᱱᱟᱜ ᱫᱚ ᱚᱠᱟ ᱞᱮᱠᱟᱱ ᱵᱮᱵᱚᱥᱛᱟ ᱢᱮᱱᱟᱜᱼᱟ
ᱦᱳᱭ ᱜᱚᱝᱠᱮ ᱟᱞᱮ ᱥᱮᱫ ᱫᱚ ᱪᱟᱥ ᱠᱚᱨᱮᱱᱟᱜ ᱫᱚ ᱠᱟᱹᱴᱤᱡ ᱟᱱᱟᱴ ᱜᱮ ᱢᱮᱱᱟᱜ ᱟᱠᱟᱫᱟ ᱟᱞᱮ ᱥᱮᱫ ᱫᱚ ᱱᱚᱝᱠᱟ ᱮᱸᱫ ᱱᱟᱹᱭ ᱠᱚ ᱫᱚ ᱵᱟᱹᱱᱩᱜ ᱟᱠᱟᱫ-ᱟ ᱟᱫᱚ ᱮᱢᱱᱤ ᱵᱟᱸᱫᱷᱽ ᱠᱚ ᱫᱚ ᱢᱮᱱᱟᱜ ᱜᱮᱭᱟ ᱟᱫᱚ ᱵᱟᱸᱫᱷᱽ ᱠᱚᱛᱮ ᱱᱟᱜ ᱫᱟᱜ ᱫᱚ ᱛᱤᱱᱟᱹᱜ ᱮᱢ ᱟᱨᱮᱡᱟ ᱛᱩᱯᱩᱱ ᱞᱟᱹᱜᱤᱫ ᱮᱢ ᱵᱮᱵᱚᱦᱟᱨᱟ ᱥᱮ ᱱᱚᱣᱟ ᱠᱷᱮᱛ ᱵᱟᱹᱫᱽ ᱦᱩᱲᱩ ᱠᱚ ᱪᱟᱥ ᱞᱟᱹᱜᱤᱫ ᱚᱱᱟᱛᱮ ᱟᱱᱟᱴ ᱫᱚ ᱟᱹᱰᱤ ᱛᱮᱫ ᱜᱮ ᱧᱮᱞ ᱞᱚᱜ ᱜᱮᱭᱟ ᱟᱫᱚ ᱦᱳᱜ ᱦᱩᱲᱩ ᱠᱚᱫᱚ ᱱᱚᱜᱱᱟ ᱥᱮᱨᱢᱟ ᱨᱮ ᱢᱤᱫ ᱡᱮᱠᱷᱟ ᱞᱮ ᱪᱟᱥ ᱜᱮᱭᱟ ᱱᱚᱜᱱᱟ ᱵᱚᱨᱥᱟ ᱨᱮᱜᱮ ᱾
ᱟᱪᱪᱷᱟ ᱜᱚᱝᱠᱮ ᱟᱵᱤᱱᱟᱜ ᱠᱟᱛᱷᱟ ᱟᱸᱡᱚᱢ ᱠᱟᱛᱮᱫ ᱱᱟᱥᱮ ᱟᱹᱞᱤᱧ ᱦᱚᱸ ᱫᱩᱠ ᱫᱚᱞᱤᱧ ᱵᱩᱡᱷᱟᱹᱣ ᱠᱮᱫ ᱜᱮᱭᱟ ᱢᱮᱱᱠᱷᱟᱱ ᱜᱚᱝᱠᱮ ᱡᱩᱫᱤ ᱥᱟᱱᱟᱢ ᱠᱚ ᱡᱩᱫᱤ ᱪᱮᱥᱴᱟ ᱠᱟᱛᱮᱫ ᱱᱚᱝᱠᱟ ᱥᱟᱢ ᱢᱟᱨᱥᱟᱞ ᱵᱟᱝ ᱠᱷᱟᱱ ᱠᱚᱞ ᱠᱚ ᱥᱮ ᱠᱩᱧ ᱠᱚ ᱞᱟ ᱠᱟᱛᱮᱫ ᱯᱮ ᱛᱮᱭᱟᱨ ᱨᱮᱱᱟᱜ ᱯᱮ ᱵᱮᱵᱚᱥᱛᱷᱟ ᱞᱮᱠᱷᱟᱱ ᱱᱟᱯᱟᱭ ᱠᱚᱜᱼᱟ
ᱦᱳᱭ ᱜᱚᱝᱠᱮ ᱱᱚᱣᱟ ᱢᱟ ᱟᱞᱮ ᱢᱟᱞᱮ ᱜᱚᱴᱟᱣ ᱠᱟᱫ ᱜᱮᱭᱟ ᱢᱮᱱ ᱠᱷᱟᱱ ᱱᱚᱜ-ᱚᱭ ᱥᱚᱨᱠᱟᱨ ᱯᱟᱦᱴᱟ ᱠᱷᱚᱱ ᱱᱚᱝᱠᱟ ᱜᱚᱲᱚ ᱠᱚ ᱵᱟᱝ ᱧᱟᱢ ᱠᱷᱟᱹᱛᱤᱨ ᱱᱚᱝᱠᱟ ᱱᱟᱜ ᱦᱮᱸ ᱵᱟᱞᱮ ᱠᱚᱨᱟᱣ ᱠᱟᱜᱼᱟ ᱟᱪᱪᱷᱟ ᱜᱚᱝᱠᱮ ᱟᱨ ᱢᱤᱫᱴᱟᱝ ᱱᱟᱜ ᱥᱟᱛᱟᱢ ᱱᱚᱛᱮ ᱢᱤᱫᱴᱮᱱ ᱠᱩᱠᱞᱤᱧ ᱫᱚᱦᱚᱭ ᱮᱫᱟ ᱛᱮᱦᱮᱧ ᱮᱸ ᱧᱮᱞᱚᱜ ᱠᱟᱱᱟ ᱟᱭᱢᱟ ᱴᱚᱴᱷᱟ ᱨᱮ ᱜᱮ ᱚᱞᱪᱤᱠᱤ ᱛᱮ ᱠᱚ ᱚᱞᱚᱜ ᱯᱟᱲᱦᱟᱜ ᱠᱟᱱᱟ ᱛᱟᱦᱚᱞᱮ ᱜᱚᱝᱠᱮ ᱚᱞᱪᱤᱠᱤᱛᱮ ᱯᱟᱲᱦᱟᱣ ᱠᱟᱛᱮᱫ ᱞᱟᱯᱷᱟᱝ ᱥᱮᱪᱮᱫ ᱮ ᱨᱮ ᱴᱷᱟᱶ ᱠᱚ ᱧᱟᱢ ᱫᱟᱲᱮᱭᱟᱜᱼᱟ ᱥᱮ ᱵᱟᱝ ᱟᱵᱤᱱᱟᱜ ᱩᱭᱦᱟᱹᱨ ᱛᱮ ᱠᱟᱹᱴᱤᱡ ᱵᱤᱱ ᱢᱮᱱ ᱞᱮᱠᱷᱟᱱ ᱾
ᱜᱚᱝᱠᱮ ᱠᱚᱥᱪᱮᱱ ᱫᱚ ᱟᱹᱰᱤ ᱡᱚᱛᱷᱟᱛ ᱨᱮᱱᱟᱜ ᱜᱮᱵᱤᱱ ᱠᱩᱞᱤ ᱠᱮᱫ ᱞᱤᱧᱟᱹ ᱢᱮᱱᱠᱷᱟᱱ ᱟᱨ ᱡᱟᱦᱟᱸ ᱠᱚᱥᱪᱟᱱ ᱵᱤᱱ ᱫᱚᱦᱚ ᱟᱠᱟᱫᱟ ᱚᱱᱟ ᱫᱚ ᱞᱟᱯᱷᱟᱝ ᱥᱮᱪᱮᱫ ᱫᱚ ᱧᱟᱢ ᱜᱟᱱᱚᱜᱼᱟ ᱾ ᱢᱮᱱᱠᱷᱟᱱ ᱞᱟᱯᱷᱟᱝ ᱥᱮᱪᱮᱫ ᱧᱟᱢ ᱠᱟᱛᱮᱫ ᱩᱱᱤ ᱡᱮ ᱢᱤᱫᱴᱟᱝ ᱯᱚᱡᱤᱥᱮᱱ ᱨᱮ ᱪᱟᱞᱟᱜ ᱟᱭ ᱚᱱᱟ ᱠᱟᱛᱷᱟ ᱞᱟᱹᱭ ᱫᱚ ᱠᱟᱹᱡ ᱢᱩᱥᱠᱤᱞ ᱧᱚᱜ ᱜᱮ ᱵᱩᱡᱷᱟᱹᱜ ᱠᱟᱱᱟ ᱪᱮᱫᱟᱜ ᱥᱮ ᱞᱟᱯᱷᱟᱝ ᱥᱮᱪᱮᱫ ᱞᱟᱹᱜᱤᱫ ᱫᱚ ᱚᱱᱠᱟᱱ ᱟᱵᱚᱣᱟᱜ ᱮ ᱤᱥᱠᱩᱞ ᱵᱟᱹᱱᱩᱜ ᱛᱟᱵᱚᱱᱟ ᱠᱚᱞᱮᱡᱽ ᱵᱟᱹᱱᱩᱜ ᱛᱟᱵᱚᱱᱟ ᱾ ᱡᱟᱦᱟᱸ ᱫᱚ ᱟᱵᱚ ᱱᱚᱣᱟ ᱪᱤᱠᱤ ᱪᱤᱠᱤ ᱛᱮᱵᱚᱱ ᱯᱟᱲᱦᱟᱜ ᱠᱟᱱᱟ ᱥᱮ ᱢᱤᱰᱤᱭᱟᱢ ᱥᱟᱱᱛᱟᱞᱤ ᱛᱮᱵᱚᱱ ᱯᱟᱲᱦᱟᱜ ᱠᱟᱱᱟ ᱾ ᱱᱚᱣᱟ ᱞᱟᱹᱜᱤᱫ ᱛᱮ ᱡᱚᱛᱷᱟᱛ ᱡᱟᱭᱜᱟᱨᱮ ᱥᱮ ᱤᱥᱠᱩᱞ ᱠᱚ ᱟᱹᱰᱤ ᱠᱚᱢ ᱠᱷᱟᱹᱛᱤᱨ ᱾ ᱞᱟᱯᱷᱟᱝ ᱥᱮᱪᱮᱫ ᱫᱚ ᱧᱟᱢᱟᱵᱚ ᱢᱮᱱᱠᱷᱟᱱ ᱞᱟᱯᱷᱟᱝ ᱥᱮᱪᱮᱫ ᱧᱟᱢ ᱠᱟᱛᱮᱫ ᱟᱵᱚ ᱡᱮ ᱱᱚᱣᱟ ᱪᱟᱹᱠᱨᱤᱭᱟᱵᱚᱱ ᱴᱟᱠᱟ ᱵᱚᱱ ᱩᱯᱟᱨᱡᱚᱱᱟ ᱱᱚᱝᱠᱟᱱᱟᱜ ᱫᱚ ᱠᱟᱹᱡ ᱟᱱᱟᱴ ᱧᱚᱜ ᱜᱮ ᱛᱟᱵᱚᱱᱟ ᱾
ᱦᱮᱸ ᱜᱚᱝᱠᱮ ᱟᱹᱰᱤ ᱡᱚᱛᱷᱟᱛ ᱜᱮ ᱢᱮᱱ ᱠᱟᱜᱼᱟ ᱛᱮᱦᱮᱧ ᱟᱵᱚ ᱢᱚᱱᱮ ᱨᱮᱤᱠᱤᱲ ᱦᱩᱭ ᱟᱵᱚᱱᱟ ᱚᱱᱟ ᱥᱟᱶᱛᱮ ᱟᱵᱚ ᱚᱱᱠᱟ ᱞᱮᱠᱟ ᱛᱮᱭᱟᱨ ᱞᱟᱹᱠᱛᱤ ᱟᱵᱚᱱᱟ ᱾ ᱚᱱᱟ ᱴᱷᱟᱶ ᱨᱮ ᱥᱮᱴᱮᱨ ᱞᱟᱹᱜᱤᱫ ᱛᱮ ᱵᱟᱝ ᱾
ᱦᱚᱭ ᱜᱚᱢᱠᱮ ᱠᱟᱛᱷᱟ ᱫᱚ ᱦᱩᱭᱩᱜ ᱠᱟᱱᱟ ᱟᱵᱚ ᱡᱩᱫᱤ ᱥᱟᱱᱟᱢ ᱟᱨ ᱥᱟᱱᱛᱟᱲ ᱡᱟᱹᱛᱤ ᱨᱤᱱ ᱦᱚᱲ ᱢᱤᱫᱩᱜ ᱟᱵᱚᱱ ᱾ ᱢᱤᱫ ᱠᱟᱛᱮ ᱵᱚᱱ ᱞᱟᱹᱲᱦᱟᱹᱭᱭᱟ ᱥᱮ ᱟᱵᱚᱣᱟᱜ ᱡᱟᱦᱟᱸ ᱫᱚᱨᱠᱟᱨ ᱛᱟᱵᱚ ᱚᱱᱟ ᱡᱩᱚᱫᱤ ᱟᱵᱚ ᱥᱚᱨᱠᱟᱨ ᱵᱚᱱ ᱥᱚᱨᱠᱟᱨ ᱴᱷᱮᱱ ᱵᱚᱱ ᱱᱮᱦᱚᱨᱚᱜᱼᱟ ᱾ ᱛᱟᱦᱚᱞᱮ ᱫᱚ ᱜᱚᱢᱠᱮ ᱱᱚᱣᱟ ᱦᱩᱭ ᱫᱟᱲᱮᱭᱟᱜᱼᱟ ᱡᱮ ᱥᱟᱱᱟᱢ ᱯᱟᱦᱟᱴᱟ ᱥᱟᱱᱟᱢ ᱡᱟᱭᱜᱟ ᱨᱮ ᱾ ᱤᱥᱠᱩᱞ ᱠᱚ ᱛᱮᱭᱟᱨ ᱠᱟᱛᱮᱫ ᱟᱵᱚᱨ ᱨᱤᱱ ᱦᱟᱯᱮᱱ ᱫᱤᱱ ᱨᱤᱱ ᱜᱤᱫᱽᱨᱟᱹ ᱠᱚ ᱪᱟᱹᱠᱨᱤ ᱵᱟᱹᱠᱨᱤ ᱨᱮᱱᱟᱜ ᱥᱩᱡᱚᱜᱽ ᱠᱚ ᱧᱟᱢᱟ ᱾
ᱦᱩᱭ ᱜᱚᱢᱠᱮ ᱟᱹᱰᱤ ᱡᱚᱛᱷᱟᱛ ᱵᱤᱱ ᱢᱮᱱᱠᱟᱜᱼᱟ ᱾ ᱟᱹᱰᱤ ᱢᱚᱸᱡ ᱞᱤᱧ ᱵᱩᱡᱷᱟᱹᱣ ᱠᱮᱫᱟ ᱟᱹᱵᱤᱱᱟᱜ ᱠᱟᱛᱷᱟ ᱟᱸᱡᱚᱢ ᱠᱟᱛᱮᱫ ᱾ ᱟᱪᱪᱷᱟ ᱜᱚᱝᱠᱮ ᱟᱨ ᱢᱤᱫᱴᱟᱝ ᱞᱤᱧ ᱠᱩᱠᱞᱤ ᱞᱤᱧ ᱫᱚᱦᱚᱭᱮᱫᱼᱟ ᱾ ᱦᱳᱭ ᱛᱮᱦᱮᱧ ᱧᱮᱞᱚᱜ ᱠᱟᱱᱟ ᱟᱵᱚ ᱥᱟᱱᱛᱟᱲ ᱟᱛᱩ ᱠᱚᱨᱮ ᱟᱭᱢᱟ ᱜᱟᱱ ᱢᱟᱹᱭ ᱵᱟᱹᱵᱩ ᱛᱟᱠᱚ ᱢᱮᱱᱟᱜ ᱠᱟᱫ ᱠᱚᱣᱟ ᱧᱮᱞᱚᱜ ᱠᱟᱱᱟ ᱛᱟᱸᱦᱩ ᱱᱚᱝᱠᱟ ᱯᱟᱹᱣᱨᱟᱹ ᱦᱟᱺᱰᱤ ᱠᱚᱨᱮ ᱠᱚ ᱡᱚᱵᱮ ᱠᱟᱱ ᱛᱟᱵᱚᱱᱟ ᱾ ᱦᱮᱸ ᱛᱮᱦᱮᱧ ᱚᱞᱚᱜ ᱟᱹᱠᱤᱞ ᱥᱮ ᱞᱟᱯᱷᱟᱝ ᱥᱮᱪᱮᱫ ᱵᱟᱝᱠᱚ ᱧᱟᱢᱮᱫ ᱛᱟᱵᱚᱱᱟ ᱛᱟᱦᱚᱞᱮ ᱩᱱᱠᱩ ᱪᱤᱠᱟᱹ ᱞᱮᱠᱟᱛᱮ ᱞᱟᱯᱷᱟᱝ ᱥᱮᱪᱮᱫ ᱠᱚ ᱧᱟᱢ ᱫᱟᱲᱮᱭᱟᱜᱼᱟ ᱾ ᱟᱵᱮᱱ ᱱᱚᱣᱟ ᱵᱟᱵᱚᱫ ᱪᱮᱫ ᱪᱮᱫ ᱵᱮᱱ ᱢᱮᱱᱟ ᱾
ᱜᱚᱢᱠᱮ ᱱᱚᱣᱟ ᱟᱵᱚᱨᱤᱱ ᱵᱟᱹᱵᱩ ᱢᱟᱹᱭ ᱠᱚ ᱡᱟᱦᱟᱸᱭ ᱢᱮᱱᱟᱜ ᱠᱚᱣᱟ ᱱᱤᱛᱚᱜ ᱾ ᱱᱤᱥᱟᱹᱨᱮ ᱥᱮ ᱦᱟᱺᱰᱤ ᱯᱟᱹᱣᱟᱨᱟᱹ ᱨᱮᱠᱚ ᱡᱚᱵᱮ ᱠᱟᱱᱟ ᱩᱱᱠᱩ ᱞᱟᱹᱜᱤᱫ ᱫᱚ ᱢᱤᱫᱴᱟᱝ ᱜᱮ ᱨᱟᱱ ᱾ ᱟᱛᱩ ᱴᱚᱞᱟᱨᱮ ᱡᱟᱦᱟᱸᱭ ᱚᱱᱠᱟᱱ ᱥᱤᱠᱷᱱᱟᱹ ᱛᱟᱱ ᱥᱮ ᱵᱩᱡᱷᱟᱹᱣᱟᱱ ᱦᱚᱲ ᱢᱮᱱᱟᱜ ᱠᱚᱣᱟ ᱾ ᱩᱱᱠᱩ ᱡᱟᱛᱮ ᱩᱱᱠᱩ ᱜᱤᱫᱽᱨᱟᱹ ᱱᱟᱯᱟᱭ ᱱᱟᱯᱟᱭ ᱵᱷᱟᱵᱽ ᱛᱮᱠᱚ ᱥᱮᱬᱟ ᱦᱚᱪᱚ ᱫᱟᱲᱮᱭᱟᱠᱚ ᱢᱟ ᱱᱟᱯᱟᱭ ᱵᱷᱟᱵᱽ ᱛᱮᱠᱚ ᱵᱩᱡᱷᱟᱹᱣ ᱠᱚᱢᱟ ᱡᱮ ᱱᱚᱣᱟ ᱦᱟᱺᱰᱤ ᱯᱟᱹᱣᱨᱟᱹ ᱧᱩ ᱫᱚ ᱦᱚᱲᱢᱚᱭ ᱠᱷᱚᱛᱤᱭᱟ ᱥᱮ ᱥᱚᱢᱟᱡᱽ ᱮ ᱵᱟᱹᱲᱤᱡ ᱮᱫᱟ ᱾ ᱱᱚᱝᱠᱟ ᱱᱟᱜ ᱱᱟᱯᱟᱭ ᱱᱟᱯᱟᱭ ᱠᱟᱛᱷᱟ ᱞᱟᱹᱭ ᱠᱟᱛᱮᱫ ᱩᱱᱠᱩ ᱵᱩᱡᱷᱟᱹᱣ ᱦᱚᱪ ᱦᱩᱭᱩᱜᱼᱟ ᱩᱱᱠᱩ ᱠᱟᱹᱴᱤᱡ ᱢᱟᱹᱭ ᱢᱟᱹᱭ ᱵᱟᱹᱵᱩ ᱜᱤᱫᱽᱨᱟᱹ ᱠᱚ ᱵᱩᱡᱷᱟᱹᱣ ᱦᱚᱪ ᱦᱩᱭᱩᱜᱼᱟ ᱾ ᱡᱮ ᱱᱚᱣᱟ ᱫᱚ ᱟᱵᱚᱣᱟᱜ ᱥᱚᱢᱟᱡ ᱥᱮ ᱦᱚᱲᱢᱚ ᱱᱤᱭᱮ ᱛᱮᱦᱚᱸ ᱟᱹᱰᱤ ᱠᱷᱟᱨᱟᱯ ᱠᱷᱟᱨᱟᱯ ᱡᱤᱱᱤᱥ ᱠᱟᱱᱟ ᱛᱚᱵᱮ ᱡᱮᱭᱠᱤ ᱜᱚᱢᱠᱮ ᱱᱚᱣᱟ ᱫᱚ ᱟᱵᱚ ᱵᱚᱱ ᱥᱩᱫᱷᱟᱹᱨ ᱫᱟᱲᱮᱭᱟᱜᱼᱟ ᱟᱨ ᱵᱟᱹᱭ ᱵᱟᱹᱭ ᱛᱮ ᱟᱛᱩ ᱴᱚᱞᱟ ᱨᱤᱱ ᱱᱩᱠᱩ ᱱᱟᱦᱟᱜ ᱠᱟᱹᱡ ᱢᱟᱹᱭ ᱵᱟᱹᱵᱩ ᱠᱚ ᱾ ᱱᱟᱯᱟᱭ ᱥᱤᱠᱷᱱᱟᱹᱛ ᱵᱚᱱ ᱮᱢ ᱫᱟᱲᱮ ᱟᱠᱚᱣᱟ ᱾
ᱦᱚᱭ ᱜᱚᱢᱠᱮ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱼᱟ ᱾
ᱜᱚᱝᱠᱮ
ᱦᱳᱭ ᱜᱚᱝᱠᱮ ᱾
ᱛᱚᱵᱮ ᱟᱯᱮ ᱥᱮᱫ ᱨᱮ ᱡᱟᱦᱟᱸ ᱵᱤᱱ ᱞᱟᱹᱭ ᱠᱮᱫᱟ ᱪᱟᱥ ᱨᱮᱱᱟᱜ ᱠᱟᱛᱷᱟ ᱛᱚᱵᱮ ᱚᱱᱟ ᱫᱚ? ᱥᱮᱨᱢᱟ ᱨᱮ ᱵᱟᱨ ᱫᱷᱟᱣ ᱥᱮ ᱢᱤᱫ ᱫᱷᱟᱣ ᱜᱮᱯᱮ ᱪᱟᱥᱟ?
ᱟᱞᱮ ᱥᱮᱫ ᱫᱚ ᱱᱚᱝᱠᱟ ᱥᱮᱨᱢᱟ ᱨᱮ ᱢᱤᱫ ᱡᱚᱠᱷᱟ ᱞᱮ ᱪᱟᱥᱟ ᱱᱚᱜᱼ ᱱᱟ ᱥᱮᱨᱢᱟ ᱫᱟᱜ ᱵᱷᱚᱨᱥᱟ ᱜᱮ ᱟᱫᱚ ᱱᱤᱭᱟᱹ ᱥᱮᱨᱢᱟ ᱫᱚ ᱱᱚᱜᱼᱚᱭ ᱪᱟᱸᱫᱳ ᱵᱚᱸᱜᱟ ᱜᱮ ᱚᱠᱟ ᱞᱮᱠᱟ ᱟᱵᱚᱱ ᱠᱟᱱᱟᱭ᱾ ᱫᱟᱜ ᱡᱟᱹᱲᱤ ᱴᱷᱤᱠ ᱵᱟᱝ ᱠᱷᱟᱹᱛᱤᱨ ᱱᱚᱣᱟ ᱟᱥᱮ ᱱᱚᱣᱟ ᱨᱚᱦᱚᱭ ᱠᱟᱹᱢᱤ ᱦᱚᱨᱟ ᱵᱟᱝ ᱟᱨᱟᱢᱵᱷᱚ ᱦᱩᱭ ᱟᱠᱟᱱᱟ᱾ ᱦᱮᱸ ᱱᱚᱜ ᱱᱚᱝᱠᱟ ᱟᱪᱷᱟ ᱜᱚᱝᱠᱮ ᱮᱻ ᱟᱨ ᱢᱤᱫᱴᱟᱝ ᱠᱩᱠᱞᱤ ᱟᱵᱮᱱ ᱴᱷᱮᱱ ᱞᱤᱧ ᱫᱚᱦᱚᱭᱮᱫᱟ ᱛᱮᱦᱮᱧ ᱦᱩᱞ ᱢᱟᱦᱟ ᱟᱭᱢᱟ ᱴᱚᱴᱷᱟ ᱨᱮᱜᱮ ᱵᱚᱱ ᱢᱟᱱᱟᱣᱮᱫ ᱠᱟᱱᱟ ᱛᱟᱦᱚᱞᱮ ᱦᱩᱞ ᱢᱟᱦᱟ ᱧᱩᱛᱩᱢ ᱛᱮ ᱛᱮᱦᱮᱧ ᱟᱹᱰᱤ ᱴᱚᱴᱷᱟᱨ ᱨᱮ ᱧᱮᱞᱚᱜ ᱠᱟᱱᱟ ᱧᱤᱫᱟᱹ ᱯᱨᱳᱜᱨᱟᱢ ᱥᱮ ᱚᱨᱠᱮᱥᱴᱟᱨ ᱾ ᱦᱮᱸ ᱱᱚᱣᱟ ᱵᱟᱵᱚᱛ ᱟᱵᱮᱱ ᱱᱚᱣᱟ ᱛᱤᱱᱟᱹᱜ ᱴᱟ ᱴᱷᱤᱠᱚᱜ ᱠᱟᱱᱟ ᱥᱮ ᱵᱟᱝ ᱱᱚᱣᱟ ᱵᱟᱵᱚᱛ ᱟᱵᱮᱱ ᱪᱮᱫ ᱵᱮᱱ ᱢᱮᱱᱟ?
ᱜᱚᱝᱠᱮ ᱱᱚᱣᱟ ᱫᱚ ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱾ ᱱᱚᱣᱟ ᱫᱚ ᱢᱤᱫ ᱠᱟᱛᱷᱟ ᱛᱮ ᱞᱟᱹᱭ ᱞᱮᱠᱷᱟᱱ ᱫᱚ ᱦᱩᱞ ᱢᱟᱦᱟᱨᱮ ᱥᱮ ᱛᱤᱨᱤᱥᱮ ᱡᱩᱱ ᱨᱮ ᱱᱚᱣᱟ ᱧᱤᱫᱟᱹ ᱵᱮᱲᱟ ᱚᱨᱠᱮᱥᱴᱟᱨ ᱫᱚ ᱮᱠᱫᱚᱢ ᱫᱚᱦᱚᱜ ᱩᱪᱤᱛ ᱜᱮ ᱵᱟᱝ ᱠᱟᱱ ᱛᱟᱵᱚᱱᱟ ᱪᱮᱫᱟᱜ ᱥᱮ ᱱᱚᱣᱟ ᱦᱩᱞ ᱢᱟᱦᱟ ᱫᱚ ᱟᱵᱚᱣᱟᱜ ᱢᱤᱫᱴᱟᱝ ᱫᱩᱠ ᱫᱩᱠ ᱞᱮᱠᱟᱱ ᱫᱤᱱ ᱠᱟᱱ ᱛᱟᱵᱚᱱᱟ ᱾ ᱡᱟᱦᱟᱸ ᱫᱚ ᱥᱟᱱᱟᱢ ᱢᱟᱹᱱᱢᱤ ᱜᱮ ᱟᱨ ᱥᱤᱫᱩ ᱠᱟᱹᱱᱩ ᱪᱟᱸᱫᱽ ᱵᱷᱳᱭᱨᱳᱚᱵᱽ ᱡᱟᱦᱟᱸᱭ ᱟᱵᱚ ᱞᱟᱹᱜᱤᱫ ᱞᱟᱹᱲᱦᱟᱹᱭ ᱞᱟᱹᱲᱦᱟᱹᱭ ᱞᱮᱫᱟ ᱠᱚ ᱩᱱᱠᱩᱣᱟᱜ ᱫᱩᱠᱷ ᱨᱮᱱᱟᱜ ᱫᱤᱱ ᱠᱟᱱᱟ ᱟᱵᱚᱣᱟᱜ ᱦᱚᱸ ᱫᱩᱠ ᱨᱮᱱᱟᱜ ᱫᱤᱱ ᱠᱟᱱᱟ ᱾ ᱢᱤᱫ ᱫᱤᱠ ᱛᱮ ᱞᱟᱹᱭ ᱞᱮᱠᱷᱟᱱ ᱱᱚᱣᱟ ᱫᱚ ᱨᱟᱹᱥᱠᱟᱹ ᱨᱮᱱᱟᱜ ᱫᱚ ᱵᱟᱝ ᱠᱟᱱᱟ ᱾ ᱦᱩᱞ ᱢᱟᱦᱟᱨᱮ ᱱᱚᱣᱟ ᱯᱨᱳᱜᱨᱟᱢ ᱚᱨᱠᱮᱥᱴᱟᱨ ᱱᱚᱣᱟ ᱠᱚᱫᱚ ᱠᱚᱨᱟᱣ ᱩᱪᱤᱛ ᱜᱮ ᱵᱟᱝᱟ᱾
ᱦᱳᱭ ᱜᱚᱝᱠᱮ ᱮᱠᱟᱟᱨ ᱥᱟᱹᱨᱤ ᱠᱟᱛᱷᱟ ᱵᱮᱱ ᱞᱮᱭ ᱠᱟᱜ ᱛᱮᱦᱮᱧ ᱱᱚᱶᱟ ᱦᱩᱞ ᱟᱱᱟᱜ ᱫᱤᱱᱨᱮ ᱛᱮᱦᱮᱧ ᱱᱚᱣᱟ ᱵᱤᱯᱞᱚᱵ ᱟᱱᱟᱜ ᱫᱤᱱᱨᱮ ᱡᱩᱫᱤ ᱵᱚᱱ ᱧᱮᱞᱟ᱾ ᱛᱮᱦᱮᱧ ᱟᱵᱚ ᱯᱷᱩᱨᱜᱟᱹᱞ ᱠᱷᱟᱹᱛᱤᱨ ᱟᱵᱚ ᱨᱮᱱ ᱵᱤᱨ ᱵᱟᱱᱴᱟ ᱥᱤᱫᱩ ᱠᱟᱹᱱᱩ ᱡᱟᱦᱟᱸ ᱛᱤᱱᱟᱹᱜ ᱱᱚᱝᱠᱟ ᱪᱟᱸᱜᱽ ᱵᱷᱟᱭᱨᱳ ᱟᱨ ᱵᱟᱝ ᱵᱟᱵᱟ ᱛᱤᱞᱠᱟᱹ ᱢᱟᱡᱷᱤ ᱦᱮᱸ ᱱᱚᱝᱠᱟᱹ ᱱᱩᱱᱟᱹᱜ ᱜᱟᱱ ᱟᱵᱚ ᱠᱷᱟᱹᱛᱤᱨ ᱛᱮᱦᱮᱧ ᱮᱻ ᱫᱤᱥᱚᱢ ᱠᱷᱟᱹᱛᱤᱨ ᱯᱷᱩᱨᱜᱟᱹᱞ ᱠᱷᱟᱹᱛᱤᱨ ᱱᱚᱶᱟ ᱞᱟᱹᱲᱦᱟᱹᱭ ᱞᱮᱫ ᱛᱟᱦᱮᱸ ᱠᱚ ᱾ ᱢᱮᱱ ᱠᱷᱟᱱ ᱚᱱᱟ ᱩᱭᱦᱟᱹᱨ ᱟᱱᱟᱜ ᱫᱤᱱ ᱨᱮ ᱛᱮᱦᱮᱧ ᱟᱵᱚ ᱡᱩᱫᱤ ᱱᱚᱣᱟ ᱚᱨᱠᱮᱥᱴᱟᱨ ᱠᱚᱵᱚᱱ ᱫᱚᱦᱚᱭᱟ ᱮᱱᱠᱷᱟᱱ ᱱᱚᱣᱟ ᱫᱚ ᱟᱵᱚ ᱥᱚᱢᱟᱡ ᱨᱮ ᱢᱤᱫᱴᱟᱝ ᱵᱟᱹᱲᱤᱡ ᱚᱲᱥᱚᱝ ᱥᱚᱝ ᱧᱩᱨᱩᱜᱼᱟ ᱵᱟᱝ ᱥᱮ
ᱦᱳᱭ ᱦᱳᱭ ᱜᱚᱝᱠᱮ ᱮᱠᱫᱚᱢ ᱡᱚᱛᱷᱟᱛ ᱜᱮ ᱵᱤᱱ ᱞᱟᱹᱭ ᱠᱮᱫᱟ ᱾
ᱦᱳᱭ ᱾ ᱟᱪᱷᱟ ᱜᱚᱝᱠᱮ ᱟᱯᱮ ᱥᱮᱫ ᱱᱚᱝᱠᱟ ᱦᱩᱞ ᱢᱟᱦᱟᱨᱮ ᱧᱤᱫᱟᱹ ᱯᱨᱳᱜᱨᱟᱢ ᱠᱚ ᱦᱩᱭ ᱵᱟᱲᱟᱜ ᱜᱮᱭᱟ ᱥᱮ?
ᱜᱚᱝᱠᱮ ᱟᱞᱮ ᱥᱮᱫ ᱡᱟᱦᱟᱸ ᱟᱞᱮ ᱟᱛᱳ ᱥᱩᱨ ᱨᱮᱜᱮ ᱢᱤᱫᱴᱟᱝ ᱚᱱᱠᱟ ᱦᱩᱞ ᱢᱟᱦᱟᱨᱮ ᱯᱨᱳᱜᱨᱟᱢ ᱦᱩᱭᱩᱜᱼᱟ ᱾ ᱯᱨᱳᱜᱨᱟᱢ ᱢᱟᱱᱮ ᱫᱚ ᱟᱨ ᱥᱤᱫᱩ ᱠᱟᱹᱱᱩᱣᱟᱜ ᱢᱩᱨᱛᱤ ᱨᱮ ᱢᱟᱞᱟ ᱫᱟᱱ ᱦᱩᱭᱩᱜᱼᱟ ᱛᱟᱨᱯᱚᱨ ᱚᱱᱠᱟ ᱟᱛᱳ ᱢᱤᱫᱴᱟᱝ ᱵᱟᱨᱭᱟ ᱟᱹᱛᱩ ᱚᱱᱠᱟ ᱨᱤᱞᱤ ᱪᱟᱞᱟᱜ ᱦᱩᱭᱩᱜᱼᱟ᱾ ᱟᱫᱚ ᱞᱟᱹᱰᱩ ᱠᱚ ᱡᱚᱢ ᱵᱟᱲᱟ ᱠᱟᱛᱮᱫ ᱱᱚᱸᱰᱮ ᱜᱮ ᱢᱩᱪᱟᱹᱫ ᱵᱟᱲᱟᱭ ᱦᱩᱭᱩᱜᱼᱟ ᱚᱱᱠᱟᱱ ᱯᱨᱳᱜᱨᱟᱢ ᱢᱟᱨᱟᱝ ᱧᱚᱜᱼᱟᱜ ᱯᱨᱳᱜᱨᱟᱢ ᱫᱚ ᱵᱟᱞᱮ ᱥᱟᱯᱲᱟᱣᱟ
ᱦᱳᱭ ᱜᱚᱝᱠᱮ ᱡᱟᱦᱟᱸ ᱟᱵᱚ ᱢᱮᱱᱟᱜ ᱛᱟᱵᱚᱱᱟ ᱵᱚᱸᱜᱟ ᱵᱩᱨᱩ ᱠᱟᱹᱢᱤ ᱦᱚᱨᱟ ᱦᱮᱸ ᱟᱨ ᱦᱳᱭ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱮ ᱚᱱᱚᱬᱦᱮ ᱟᱨ ᱵᱟᱝ ᱥᱤᱫᱩ ᱠᱟᱹᱱᱩ ᱱᱚᱣᱟ ᱡᱟᱦᱟᱸ ᱥᱮᱨᱮᱧ ᱱᱚᱣᱟ ᱠᱚ ᱟᱨ ᱵᱟᱝ ᱜᱟᱭᱟᱱ ᱠᱚ ᱱᱚᱣᱟ ᱠᱚᱫᱚ ᱤᱧᱟᱹᱜ ᱢᱚᱱᱮ ᱛᱮᱫᱚ ᱞᱟᱹᱭᱟ ᱜᱚᱝᱠᱮ ᱱᱚᱶᱟ ᱠᱚᱫᱚ ᱮᱠᱟᱞ ᱮᱻ ᱴᱷᱤᱠ ᱜᱮᱭᱟ ᱢᱤᱫᱴᱟᱝ ᱟᱹᱠᱤᱞ ᱥᱮᱫ ᱛᱮ᱾ ᱟᱨ ᱱᱚᱝᱠᱟ ᱡᱟᱦᱟᱸ ᱪᱷᱟᱹᱯᱨᱤ ᱪᱷᱟᱯᱨᱟᱹ ᱱᱚᱜᱼᱱᱟ ᱱᱚᱣᱟ ᱮᱱᱮᱡ ᱥᱮᱨᱮᱧ ᱡᱟᱦᱟᱸ ᱱᱤᱛᱚᱜ ᱯᱨᱪᱚᱞᱚᱱ ᱟᱠᱟᱱᱟ᱾ ᱱᱚᱣᱟ ᱫᱚ ᱮᱠᱟᱞ ᱢᱤᱫᱴᱟᱝ ᱵᱟᱹᱲᱤᱡ ᱚᱨᱥᱚᱝ ᱯᱟᱲᱟᱜ ᱠᱟᱱᱟ ᱵᱟᱝ᱾
ᱦᱳᱭ ᱜᱚᱝᱠᱮ ᱟᱨ ᱜᱚᱝᱠᱮ ᱢᱤᱫᱴᱟᱝ ᱠᱩᱠᱞᱤ ᱛᱟᱦᱮᱸ ᱠᱟᱱᱟ ᱟᱵᱤᱱ ᱴᱷᱮᱱ?
ᱦᱮᱸ
ᱞᱟᱹᱭ ᱮᱫᱟᱞᱤᱧ ᱱᱚᱣᱟ ᱟᱛᱳ ᱴᱟᱞᱟᱨᱮ ᱡᱟᱦᱟᱸ ᱰᱷᱟᱵᱩᱞ ᱮᱱᱮᱡ ᱥᱮ ᱰᱤᱡᱮ ᱞᱟᱜᱽᱲᱮ ᱡᱟᱦᱟ ᱴᱟᱜ ᱨᱮᱱᱟᱜ
ᱦᱳ ᱜᱚᱢᱠᱮ ᱴᱷᱤᱠ ᱜᱮ ᱢᱮᱱ ᱢᱮᱱ ᱠᱟᱜᱼᱟ ᱱᱚᱣᱟ ᱫᱚ ᱮᱠᱟᱞ ᱵᱚᱱᱫᱚ ᱞᱟᱹᱠᱛᱤ ᱠᱟᱱ ᱛᱟᱵᱚᱱᱟ ᱛᱮᱦᱮᱧ ᱡᱩᱫᱤ ᱵᱚᱱ ᱧᱮᱞᱟ ᱟᱵᱚᱣᱟᱜ ᱞᱟᱠᱪᱟᱨ ᱨᱮᱱᱟᱜ ᱮᱱᱮᱡ ᱥᱮᱨᱮᱧ ᱫᱚᱝ ᱞᱟᱜᱽᱲᱮ ᱱᱚᱣᱟ ᱠᱚ᱾ ᱱᱚᱣᱟᱨᱮ ᱥᱮᱞᱮᱫ ᱮᱠᱟᱞ ᱞᱟᱹᱠᱛᱤ ᱠᱟᱱᱟ ᱢᱮᱱᱠᱷᱟᱱ ᱟᱵᱚ ᱫᱚ ᱱᱚᱣᱟ ᱰᱤᱡᱮ ᱞᱟᱜᱽᱬᱮ ᱮᱱᱮᱡ ᱛᱚᱠᱷᱚᱱ ᱫᱚ ᱟᱵᱚ ᱫᱚ ᱥᱟᱦᱟᱨ ᱨᱮ ᱮᱠᱟᱞ ᱫᱚᱦᱚ ᱜᱮ ᱵᱷᱟᱹᱜᱤᱭᱟ ᱟᱪᱪᱷᱟ ᱜᱚᱝᱠᱮ ᱚᱠᱛᱚ ᱠᱚᱦᱚᱸ ᱦᱩᱭ ᱤᱫᱤᱜ ᱠᱟᱱᱟ ᱟᱨ ᱟᱭᱢᱟ ᱜᱟᱱ ᱞᱟᱝ ᱛᱷᱩᱛᱤ ᱠᱮᱫᱟ᱾ ᱟᱪᱪᱷᱟ ᱱᱤᱭᱟᱹ ᱵᱮᱲᱟ ᱫᱚ ᱱᱤᱝᱠᱟ ᱦᱳᱭ᱾
ᱦᱚᱳᱭ ᱜᱚᱝᱠᱮ
ᱦᱮᱸ